ᱦᱮᱞᱳ
ᱦᱮᱸ ᱦᱮᱸ ᱡᱚᱦᱟᱨ ᱜᱮ ᱞᱟᱹᱭ ᱫᱟᱞᱤᱧ ᱟᱹᱞᱤᱧᱟᱜ ᱨᱚᱲ ᱠᱤ ᱯᱩᱥᱴᱟᱹ ᱯᱩᱥᱴᱤ ᱟᱸᱡᱚᱢᱚᱜ ᱠᱟᱱᱟ?
ᱦᱮᱸ ᱯᱩᱥᱴᱚ ᱯᱩᱥᱴᱤ ᱜᱮ ᱟᱸᱡᱚᱢᱚᱜ ᱠᱟᱱᱟ ᱟᱨ ᱱᱟᱯᱟᱭ ᱵᱟᱲᱟ ᱜᱮᱛᱚ ᱱᱤᱭᱟᱹᱼᱼ ᱥᱚᱢᱚᱭ ᱫᱚ?
ᱦᱮᱸ ᱱᱤᱭᱟᱹ ᱥᱚᱢᱚᱭ ᱫᱚ ᱦᱟᱸᱜ ᱱᱚᱜᱼᱚᱭ ᱱᱟᱯᱟᱭ ᱵᱟᱲᱟ ᱜᱮ ᱢᱮᱱᱟᱜ ᱟᱠᱟᱫ ᱞᱤᱧᱟᱹ᱾ ᱟᱫᱚ ᱟᱹᱵᱤᱱ ᱜᱮ ᱚᱠᱟ ᱞᱮᱠᱟ ᱢᱮᱱᱟᱜ ᱟᱠᱟᱜ ᱵᱤᱱᱟ᱾
ᱦᱮᱸ ᱟᱹᱞᱤᱧ ᱦᱚᱸ ᱱᱤᱭᱟᱹ ᱥᱚᱢᱚᱭ ᱫᱚ ᱱᱟᱯᱟᱭ ᱵᱟᱲᱟ ᱜᱮ ᱚᱲᱟᱜ ᱠᱚᱨᱮ ᱦᱚᱸᱼᱼ ᱥᱟᱱᱟᱢ ᱦᱚᱲ ᱠᱚᱜᱮ ᱱᱟᱯᱟᱭ ᱜᱮ ᱢᱮᱱᱟᱜ ᱠᱚᱣᱟ ᱟᱨ ᱚᱲᱟᱜ ᱨᱮᱼᱼ ᱜᱚᱜᱚ ᱵᱟᱵᱟ ᱪᱮᱫ ᱞᱮᱠᱟ ᱢᱮᱱᱟᱜ ᱠᱚᱣᱟ?
ᱦᱮᱸ ᱚᱲᱟᱜ ᱨᱮ ᱜᱚᱜᱚ ᱵᱟᱵᱟ ᱥᱟᱶᱛᱮ ᱥᱟᱱᱟᱢ ᱦᱚᱲ ᱠᱚᱜᱮ ᱦᱟᱸᱜ ᱱᱚᱜᱚᱭᱼᱼ ᱱᱤᱛᱚᱜ ᱫᱚ ᱦᱟᱸᱜ ᱱᱟᱯᱟᱭ ᱜᱮ ᱢᱮᱱᱟᱜ ᱟᱠᱟᱜ ᱠᱚᱣᱟ᱾
ᱚᱻ ᱟᱫᱚ ᱞᱤᱧ ᱞᱟᱹᱭ ᱮᱫᱟ ᱦᱳᱲᱩ ᱨᱚᱦᱚᱭᱟ ᱛᱤᱱᱟᱹᱜ ᱥᱟᱺᱜᱤᱧ ᱠᱮᱫᱟ ᱯᱮ ᱨᱚᱦᱚᱭ ᱪᱟᱵᱟ ᱠᱮᱫᱟ ᱯᱮ ᱥᱮ ᱟᱣᱨᱤ?
ᱦᱳᱲᱩ ᱨᱚᱦᱚᱭ ᱫᱚ ᱦᱟᱸᱜ ᱱᱚᱜᱼᱚᱭ ᱧᱮᱞ ᱞᱮᱠᱷᱟᱱ ᱫᱚ ᱟᱞᱮ ᱥᱮᱫ ᱫᱚ ᱦᱟᱸᱜ ᱪᱟᱹᱞᱩ ᱟᱠᱟᱱ ᱜᱮᱭᱟ᱾ ᱟᱫᱚ ᱫᱟᱜ ᱡᱟᱹᱯᱩᱫ ᱠᱚᱦᱚ ᱱᱚᱜᱼᱚᱭ ᱱᱚᱜᱼᱚᱭ ᱱᱤᱛᱚᱜ ᱜᱮᱛᱚ ᱦᱟᱸᱜ ᱫᱟᱜ ᱡᱟᱹᱯᱩᱫ ᱮᱫᱟ ᱞᱟᱦᱟ ᱛᱮᱢᱟ ᱫᱟᱜ ᱡᱟᱹᱯᱩᱫ ᱵᱟᱲᱟ ᱠᱮᱫᱟᱭ ᱵᱟᱨᱥᱤᱧ ᱯᱮ ᱢᱟᱦᱟ ᱜᱮ ᱛᱟᱨᱯᱚᱨᱮᱼᱼ ᱠᱤᱪᱷᱩ ᱜᱟᱱ ᱩᱱ ᱥᱚᱢᱚᱭ ᱨᱚᱦᱚᱭ ᱵᱟᱲᱟ᱾ ᱦᱩᱭ ᱟᱠᱟᱱ ᱛᱟᱦᱮᱸᱱᱟ ᱛᱟᱨᱯᱚᱨᱮ ᱱᱚᱜ ᱚᱚᱭ ᱫᱟᱜ ᱞᱟᱜᱟᱣ ᱟᱠᱟᱱᱟ ᱱᱚᱜ ᱚᱭ ᱪᱷᱩᱴᱟᱹᱣ ᱵᱟᱲᱟ ᱦᱩᱭ ᱟᱠᱟᱱᱟ ᱵᱟᱹᱫᱽ ᱠᱚᱨᱮ ᱜᱮᱼᱼ ᱱᱤᱛᱚᱜ ᱫᱚ ᱟᱹᱣᱨᱤ ᱦᱟᱸᱜ ᱞᱮ ᱢᱩᱪᱟᱹᱫᱟ ᱟᱫᱚ ᱟᱯᱮ ᱥᱮᱫ ᱞᱟᱹᱜᱤ ᱚᱠᱟ ᱞᱮᱠᱟ ᱛᱤᱱᱟᱹᱜ ᱥᱟᱺᱜᱤᱧ ᱠᱮᱭᱟ ᱯᱮ?
ᱦᱮᱸ ᱟᱞᱮ ᱥᱮᱫ ᱦᱚᱸ ᱚᱱᱠᱟᱜ ᱜᱮ ᱢᱟᱱᱮ ᱠᱤᱪᱷᱩ ᱜᱟᱱ ᱫᱚᱼᱼ ᱨᱚᱦᱚᱭ ᱵᱟᱲᱟ ᱦᱩᱭ ᱠᱟᱱᱟ᱾ ᱵᱟᱹᱫᱽ ᱠᱚᱫᱚ ᱮᱠᱷᱚᱱ ᱵᱟᱹᱠᱤ ᱢᱮᱱᱟᱜᱼᱟ ᱵᱟᱹᱭᱦᱟᱹᱲ ᱠᱚᱛᱮᱜ ᱜᱮ ᱨᱚᱦᱚᱭ ᱵᱟᱲᱟ ᱦᱩᱭ ᱟᱠᱟᱱᱟ᱾ ᱟᱨ ᱮᱠᱷᱚᱱ ᱠᱚᱢ ᱵᱮᱥᱤ ᱡᱚᱛᱚ ᱦᱚᱲᱜᱮ ᱨᱚᱦᱚᱭᱼᱼ ᱟᱫᱚ ᱟᱞ ᱥᱮᱫ ᱫᱚ ᱚᱱᱮᱼᱼ ᱠᱟᱹᱢᱤᱱ ᱢᱩᱱᱤᱥ ᱠᱚᱠᱚ ᱵᱟᱝ ᱠᱚ ᱧᱟᱯᱟᱢ ᱠᱟᱱᱟ ᱛᱟᱦᱞᱮ ᱟᱯᱟᱱ ᱟᱹᱯᱤᱱ ᱡᱷᱚᱛᱚ ᱜᱮᱠᱚ ᱨᱚᱦᱚᱭ ᱫᱟ ᱥᱮ᱾ ᱱᱤᱭᱟᱹ ᱥᱚᱢᱚᱭ ᱫᱚ ᱛᱟᱦᱞᱮ ᱟᱯᱮ ᱥᱮᱫ ᱫᱚ ᱪᱮᱫᱠᱟ ᱢᱟᱱᱮ? ᱱᱤᱡᱮ ᱱᱤᱡᱮ ᱯᱮ ᱨᱚᱦᱚᱭᱟ ᱥᱮ ᱢᱩᱱᱤᱥ ᱠᱟᱹᱢᱤᱱ ᱠᱚᱯᱮ ᱞᱟᱜᱟᱣ ᱠᱚ ᱜᱮᱭᱟ?
ᱢᱟᱱᱮ ᱟᱹᱵᱤᱱ ᱵᱤᱱ ᱞᱟᱹᱭ ᱠᱮᱫ ᱞᱮᱠᱟ ᱟᱞᱮ ᱥᱮᱫ ᱫᱚ ᱚᱱᱠᱟᱜ ᱜᱮ ᱱᱤᱛᱚᱜ ᱫᱚ᱾ ᱡᱷᱚᱛᱚ ᱦᱚᱲᱟᱜ ᱜᱮ ᱢᱤᱫ ᱥᱟᱶᱛᱮ ᱢᱟᱱᱮ ᱫᱟᱜ ᱞᱟᱜᱟᱣ ᱟᱠᱟᱱ ᱛᱟᱠᱚᱣᱟ ᱛᱚ ᱡᱷᱚᱛᱚ ᱦᱚᱲ ᱜᱮ ᱟᱯᱟᱱ ᱟᱹᱯᱤᱱ ᱜᱮᱼᱼ ᱠᱚ ᱨᱚᱦᱚᱭᱮᱫᱟᱢ ᱢᱩᱱᱤᱥ ᱠᱟᱹᱢᱤᱱ ᱠᱚᱦᱚᱸ ᱵᱟᱝ ᱠᱚ ᱧᱟᱢᱚᱜ ᱠᱟᱱᱟ ᱟᱫᱚᱼᱼ ᱱᱤᱡᱮ ᱦᱚᱸᱛᱚ ᱡᱟᱦᱟᱸᱭ ᱠᱚ ᱠᱚ ᱦᱚᱦᱣᱟᱢ ᱠᱷᱟᱱ ᱵᱟᱢ ᱥᱮᱱᱚᱜ ᱜᱮᱭᱟ ᱱᱤᱡᱮᱨᱟᱜ ᱛᱟᱦᱮᱱ ᱛᱩᱞᱩᱡᱼᱼ ᱮᱴᱟᱜ ᱦᱚᱲᱟᱜ ᱫᱚᱦᱟᱸᱜ ᱵᱟᱝ ᱜᱮᱵᱚᱱ ᱥᱮᱱᱚᱜ ᱜᱮᱭᱟ ᱚᱱᱠᱟᱜ ᱜᱮ ᱩᱱᱠᱩ ᱦᱚᱸᱼᱼ ᱟᱠᱚᱣᱟᱜ ᱠᱚᱠᱚ ᱠᱟᱹᱢᱤᱭᱮᱫᱼᱟ ᱟᱫᱚ ᱱᱤᱡᱮ ᱱᱤᱡᱮ ᱛᱮᱜᱮ ᱱᱚᱜᱚᱭ ᱠᱟᱹᱢᱤ ᱪᱟᱞᱟᱣ ᱦᱩᱭᱩᱜ ᱠᱟᱱᱟ ᱦᱮᱸᱼᱼ
ᱦᱳᱭ ᱦᱳᱭ ᱚ ᱟᱫᱚ ᱛᱟᱦᱚᱞᱮ ᱠᱟᱹᱢᱤᱱᱼᱼ ᱠᱚᱫᱚ ᱪᱮᱫᱠᱟ ᱢᱟᱱᱮ ᱚᱱᱠᱟ ᱫᱚ ᱢᱟᱭᱱᱮ ᱠᱚ ᱪᱮᱫᱠᱟ ᱠᱚ ᱦᱟᱛᱟᱣᱟ ᱵᱮᱛᱚᱱ?
ᱦᱮᱸ ᱟᱞᱮ ᱥᱮᱫ ᱫᱚ ᱱᱟᱦᱜ ᱡᱟᱦᱟᱸᱭ ᱛᱤᱨᱞᱟᱹ ᱦᱚᱯᱚᱱ ᱠᱚ ᱦᱟᱸᱜ ᱛᱤᱨᱞᱟᱹ ᱦᱚᱯᱚᱱᱼᱼ ᱠᱚᱫᱚ ᱟᱞᱮ ᱥᱮᱫ ᱫᱚ ᱱᱚᱝᱠᱟ ᱵᱟᱨ ᱥᱚ ᱴᱟᱠᱟ ᱠᱟᱛᱮ ᱦᱟᱸᱜ ᱠᱚ ᱮᱢᱟ ᱠᱚᱣᱟᱼᱼ ᱟᱨ ᱠᱚᱲᱟ ᱦᱚᱯᱚᱱ ᱠᱚᱫᱚ ᱦᱟᱸᱜ ᱡᱟᱦᱟᱸ ᱟᱲᱮ ᱢᱟᱜ ᱠᱚ ᱥᱮᱼᱼ ᱥᱤᱭᱩᱜ ᱠᱚ ᱡᱩᱫᱤᱢ ᱞᱟᱹᱭᱟᱠᱚ ᱩᱱᱠᱩ ᱫᱚ ᱛᱤᱱᱥᱚ ᱴᱟᱠᱟ ᱠᱟᱛᱮᱜ ᱠᱚ ᱦᱟᱛᱟᱣᱟ ᱦᱮᱸ ᱟᱫᱚ ᱟᱯᱮ ᱥᱮᱫ ᱜᱮ ᱚᱠᱟ ᱞᱮᱠᱟ?
ᱚᱱᱠᱟᱜᱮ ᱢᱟᱱᱮ ᱠᱟᱹᱴᱤᱡ ᱯᱷᱟᱨᱟᱠ ᱜᱮᱭᱟ ᱟᱫᱚ ᱟᱞᱮ ᱥᱮᱫ ᱫᱚᱼᱼ ᱚᱱᱠᱟ ᱢᱟᱱᱮ ᱠᱷᱟ ᱫᱩᱥᱚ ᱴᱟᱠᱟ ᱜᱮᱠᱚ ᱦᱟᱛᱟᱣᱟ ᱟᱫᱚᱼᱼ ᱡᱚᱢ ᱧᱩ ᱵᱟᱠᱷᱨᱟ ᱵᱚᱞᱛᱮ ᱠᱷᱟᱹᱡᱟᱹᱲᱤ ᱞᱟᱜᱟᱜᱼᱟ ᱦᱮᱸᱼᱼ
ᱦᱩᱸ᱾
ᱠᱷᱡᱟᱹᱲᱤ ᱫᱟᱜ ᱧᱩᱣᱟᱜ ᱫᱚ ᱞᱟᱜᱟᱜ ᱜᱮᱭᱟ ᱟᱨ ᱟᱨ ᱡᱟᱦᱟᱸ ᱵᱤᱱ ᱞᱟᱹᱭ ᱠᱮᱫᱟ ᱵᱟᱵᱟ ᱦᱚᱲ ᱛᱟᱠᱚ ᱛᱟᱦᱞᱮ ᱩᱱᱠᱩ ᱫᱚ ᱱᱟᱦᱮᱞ ᱡᱩᱫᱤ ᱤᱫᱤᱭᱟᱠᱚ ᱛᱟᱦᱞᱮ ᱚᱸᱰᱮ ᱫᱚ ᱯᱟᱸᱥᱥᱚ ᱪᱷᱚᱥᱚ ᱠᱚ ᱦᱟᱛᱟᱣᱟ ᱢᱟᱱᱮ ᱟᱠᱚ ᱰᱟᱹᱝᱨᱤ ᱱᱟᱦᱮᱞ ᱵᱚᱞᱚ ᱠᱟᱰᱟ ᱱᱟᱦᱮᱞ ᱵᱚᱞᱚ ᱚᱱᱠᱟ᱾
ᱟᱪᱪᱷᱟ᱾ ᱟᱪᱪᱷᱟ᱾
ᱚᱠᱟ ᱞᱮᱠᱟ? ᱛᱟᱦᱚᱞᱮ ᱟᱯᱮ ᱫᱚ ᱢᱟᱱᱮ ᱵᱤᱨ ᱫᱤᱥᱚᱢ ᱯᱮ ᱯᱟᱲᱟᱜᱼᱟ ᱥᱮ ᱚᱠᱟ ᱞᱮᱠᱟ ᱵᱤᱞᱟᱹᱫ ᱫᱤᱥ
ᱟᱞᱮ ᱫᱚ ᱦᱟᱸᱜ ᱚᱱᱠᱟ ᱞᱮᱠᱟ ᱛᱮᱫᱚ ᱵᱤᱨ ᱫᱤᱥᱚᱢ ᱫᱚ ᱦᱟᱸᱜ ᱵᱟᱝᱞᱮ ᱯᱟᱲᱟᱜ ᱜᱮᱭᱟ ᱢᱟᱱᱮ ᱟᱞᱮ ᱥᱩᱨ ᱥᱩᱯ ᱯᱩᱨ ᱠᱚᱨᱮ ᱫᱚ ᱚᱱᱠᱟ ᱫᱚ ᱵᱤᱨ ᱠᱚᱫᱚ ᱵᱟᱹᱱᱩᱜᱼᱟ ᱞᱟᱹᱭ ᱞᱮᱠᱷᱟᱱ ᱟᱞᱮ ᱥᱮᱫ ᱫᱚ ᱱᱚᱝᱠᱟ ᱟᱞᱮ ᱟᱹᱛᱩ ᱫᱤᱥᱚᱢ ᱥᱮᱫ ᱫᱚ ᱱᱚᱝᱠ ᱠᱟ ᱵᱟᱹᱫᱽ ᱵᱟᱹᱭᱦᱟᱹᱲ ᱛᱮᱜᱮ ᱯᱮᱨᱮᱡ ᱪᱟᱵᱟ ᱟᱠᱟᱱᱟ ᱱᱟᱜ ᱟᱨ ᱱᱚᱝᱠᱟ ᱮᱴᱟᱜ ᱫᱟᱨᱮ ᱡᱮᱢᱚᱱ ᱵᱟᱜᱟᱱ ᱠᱚᱦᱫᱚ ᱢᱮᱱᱟᱜ ᱜᱮᱭᱟ ᱠᱤᱱᱛᱩ ᱱᱚᱝᱠᱟ ᱥᱟᱨᱡᱚᱢ ᱵᱤᱨ ᱫᱟᱨᱮ ᱠᱚᱨᱮ ᱦᱟᱸᱜ ᱥᱩᱨ ᱥᱩᱯ ᱯᱩᱨ ᱨᱮᱫᱚ ᱵᱟᱹᱱᱩᱜᱼᱟ᱾ ᱢᱮᱱᱟᱜ ᱨᱮᱦᱚᱸ ᱦᱟᱸᱜ ᱟᱹᱰᱤ ᱥᱟᱺᱜᱤᱧ ᱨᱮ ᱢᱮᱱᱟᱜ ᱟᱠᱟᱜᱼᱟ ᱦᱮᱸ, ᱟᱫᱚ ᱟᱯᱮ ᱟᱯᱮ ᱜᱮ ᱪᱮᱫ ᱞᱮᱠᱟ? ᱟᱯᱮ ᱵᱤᱨ ᱫᱤᱥᱚᱢ ᱥᱮ ᱱᱚᱝᱠᱟ ᱵᱩᱞᱟᱹᱛ ᱫᱤᱥᱚᱢ ᱯᱮ ᱯᱷᱚᱲᱟᱜᱼᱟ?
ᱟᱞᱮ ᱫᱚ ᱵᱤᱨ ᱫᱤᱥᱚᱢ ᱜᱮᱞᱮ ᱯᱟᱲᱟᱜᱼᱟ᱾ ᱟᱞᱮᱥᱮᱫ ᱢᱟ ᱱᱤᱛᱚᱜ ᱫᱚ ᱢᱟᱱᱮ ᱜᱚᱴᱟ ᱜᱮ ᱵᱤᱨ ᱢᱮᱱᱟᱜᱼᱟ ᱚᱲᱟᱜ ᱫᱷᱟᱨᱟ ᱠᱚᱨᱮ ᱜᱮ᱾ ᱟᱫᱚ ᱦᱮᱡ ᱞᱮᱱᱠᱷᱟᱱ ᱵᱮᱱ ᱵᱚᱛᱚᱨ ᱜᱮᱵᱤᱱ ᱵᱩᱡᱟ ᱱᱟᱣᱟ ᱦᱚᱲ ᱡᱩᱫᱤ ᱡᱟᱦᱟᱸᱭ ᱦᱤᱡᱩᱜ ᱟᱭ᱾ ᱟ ᱢᱟᱱᱮ ᱢᱚᱱᱮ ᱟ ᱟᱭ ᱡᱮ ᱦᱟᱹᱛᱤ ᱠᱚ ᱠᱤ ᱟᱨᱚ ᱡᱟᱦᱱᱟᱜ ᱠᱩᱞ ᱵᱟᱱᱟ ᱠᱚ ᱢᱮᱱᱟᱜ ᱠᱚᱣᱟ ᱚᱱᱠᱟ ᱞᱮᱠᱟ ᱫᱚ ᱵᱟᱝ᱾ ᱟᱫᱚ ᱵᱤᱨ ᱫᱚ ᱢᱮᱱᱟᱜ ᱜᱮᱭᱟ ᱵᱤᱨ ᱫᱚ᱾ ᱟᱨ ᱟᱞᱮ ᱥᱮᱫ ᱫᱚ ᱱᱤᱭᱟᱹ ᱥᱩᱚᱢᱚᱭ ᱫᱚ ᱚᱱᱟ ᱟᱨ ᱩᱜ ᱠᱚ ᱵᱤᱨ ᱨᱮ ᱫᱚᱢᱮ ᱡᱟᱱᱟᱢᱚᱜ ᱠᱟᱱ ᱜᱮᱭᱟ ᱦᱮᱸ ᱾ ᱟᱨ ᱟᱻᱢ ᱱᱤᱭᱟᱹ ᱥᱚᱢᱚᱭ ᱫᱚ ᱩᱛᱩ ᱨᱮᱱᱟᱜ ᱫᱚ ᱚᱱᱠᱟ ᱥᱚᱢᱚᱥᱥᱟ ᱫᱚ ᱵᱟᱝ ᱦᱩᱭᱩᱜ ᱠᱟᱱᱟ ᱾ ᱟᱜ ᱩᱫ ᱠᱚᱫᱚᱞᱮ ᱧᱟᱢ ᱜᱮᱭᱟ ᱛᱟᱦᱞᱮ ᱟᱯᱮ ᱫᱚ ᱚᱱᱮ ᱯᱩᱡᱟᱹ ᱯᱟᱨᱵᱚᱱ ᱡᱟᱦᱟᱸ ᱟᱯᱮᱭᱟᱜ ᱟᱵᱚᱣᱟᱜ ᱥᱮᱨᱣᱟ ᱨᱮ ᱡᱟᱦᱟᱸ ᱵᱟᱦᱟ ᱥᱚᱦᱚᱨᱟᱭ ᱟᱨᱚ ᱢᱟᱜᱽᱢᱚᱬᱮ ᱠᱚ ᱯᱩᱡᱟᱹ ᱠᱚᱨᱮ ᱫᱚ ᱚᱱᱟ ᱥᱟ ᱥᱟᱠᱟᱢ ᱢᱟ ᱥᱟᱨᱡᱚᱢ ᱥᱟᱠᱟᱢ ᱛᱚ ᱞᱟᱜᱟᱜ ᱜᱮᱭᱟ ᱛᱟᱦᱚᱞᱮ ᱚᱱᱟ ᱠᱚᱫᱚ ᱚᱠᱟᱨᱮᱯᱮ ᱧᱟᱢᱟ?
ᱟᱪᱪᱷᱟ ᱢᱟᱱᱮ ᱯᱩᱡᱟᱹ ᱟᱵᱚᱣᱟᱜ ᱡᱟᱦᱟᱸ ᱯᱚᱨᱚᱵᱽ ᱾ ᱯᱚᱨᱚᱵᱽ ᱯᱩᱱᱟᱹᱭ ᱠᱚ ᱢᱮᱱᱟᱜ ᱛᱟᱵᱚᱱᱟ ᱚᱱᱟ ᱠᱚᱨᱮ ᱫᱚ ᱦᱟᱸᱜ ᱥᱟᱨᱡᱚᱢ ᱥᱟᱠᱟᱢ ᱫᱚ ᱦᱟᱸᱜ ᱮᱠᱟᱞᱜᱮ ᱞᱟᱹᱠᱛᱤ ᱾ ᱠᱟᱱᱟ ᱡᱮᱢᱚᱱ ᱚᱱᱟ ᱦᱟᱺᱰᱤ ᱠᱚᱵᱚᱱ ᱪᱚᱰᱚᱨᱟ ᱚᱱᱟ ᱠᱚᱨᱮ ᱦᱚᱸ ᱥᱟᱨᱡᱚᱢ ᱥᱟᱠᱟᱢ ᱜᱮ ᱞᱟᱜᱟᱜᱼᱟ ᱛᱟᱨᱯᱚᱨᱮ ᱡᱟᱦᱟᱸ ᱯᱚᱨᱚᱵᱽ ᱠᱚᱨᱮ ᱦᱟᱸᱜ ᱯᱤᱴᱷᱟᱹᱭᱟᱵᱚᱱ ᱯᱟᱛᱲᱟ ᱯᱤᱴᱷᱟᱹᱭᱟᱵᱚᱱ ᱚᱱᱟ ᱠᱚᱨᱮ ᱦᱚᱸᱱᱟᱜ ᱥᱟᱨᱡᱚᱢ ᱥᱟᱠᱟᱢ ᱜᱮ ᱞᱟᱜᱟᱜᱼᱟ ᱟᱫᱚ ᱟᱞᱮᱥᱮᱫ ᱫᱚ ᱱᱚᱝ ᱚᱱᱠᱟ ᱟᱹᱰᱤ ᱥᱟᱺᱜᱤᱧ ᱨᱮ ᱵᱤᱨ ᱢᱮᱱᱟᱜ ᱟ ᱛᱚ ᱟᱫᱚ ᱯᱩᱡᱟᱹ ᱥᱚᱢᱚᱭ ᱫᱚ ᱦᱟᱸᱜ ᱡᱚᱛ ᱟᱛᱚ ᱦᱟᱲ ᱥᱟᱱᱟᱢ ᱦᱚᱲ ᱠᱚᱜᱮ ᱟᱛᱳ ᱨᱮᱱ ᱦᱚᱲ ᱠᱚ ᱡᱟᱦᱟᱸᱭ ᱫᱚ ᱜᱚᱜᱚ ᱦᱚᱲ ᱠᱚ ᱦᱟᱸᱜ ᱡᱚᱛᱚ ᱦᱚᱲ ᱜᱮ ᱚᱱᱠᱟ ᱢᱮᱥᱟ ᱠᱟᱛᱮᱜ ᱛᱤᱥ ᱦᱚᱸ ᱦᱟᱸᱜ ᱯᱚᱨᱚᱵᱽ ᱛᱟᱦᱮᱱᱟ ᱚᱱᱟ ᱢᱟᱲᱟᱝ ᱦᱤᱞᱳ ᱠᱚ ᱪᱟᱞᱟᱜᱼᱟ ᱾ ᱡᱚᱛᱚ ᱦᱚᱲ ᱡᱚᱴᱟᱣ ᱠᱟᱛᱮ ᱦᱮᱸ ᱥᱟᱭᱠᱮᱞ ᱛᱮ ᱠᱚ ᱪᱟᱞᱟᱜ ᱠᱟᱛᱮ ᱢᱟᱱᱮ ᱯᱩᱡᱟᱹ ᱞᱟᱹᱜᱤᱫ ᱫᱚᱠᱚ ᱟᱹᱜᱩᱭ ᱜᱮᱭᱟ ᱾ ᱟᱫᱚ ᱚᱱᱟ ᱠᱚᱛᱮ ᱜᱮ ᱯᱟᱨᱚᱢ ᱦᱩᱭᱩᱜᱼᱟ ᱾
ᱚ ᱾ ᱟᱫᱚ ᱛᱟᱦᱚᱞᱮ ᱢᱟᱱᱮ ᱥᱟᱠᱨᱟᱛ ᱠᱚᱨᱮ ᱫᱚᱯᱮ ᱢᱟᱱᱮ ᱯᱤᱴᱷᱟᱹᱭ ᱜᱮᱭᱟ ᱥᱮ ᱵᱟᱝ? ᱡᱤᱞ ᱯᱤᱴᱷᱟᱹ ᱠᱚ?
ᱦᱮᱸ ᱥᱟᱠᱨᱟᱛ ᱠᱚᱨᱮ ᱯᱤᱴᱷᱟᱹᱭ ᱜᱮᱭᱟᱞᱮ ᱡᱤᱞ ᱦᱚᱸᱞᱮ ᱯᱤᱴᱷᱟᱹᱭ ᱜᱮᱭᱟ, ᱟᱨ ᱱᱚᱝᱠᱟ ᱥᱩᱱᱩᱢ ᱯᱤᱴᱷᱟᱹ ᱦᱚᱸᱞᱮ ᱯᱤᱴᱷᱟᱹᱭ ᱜᱮᱭᱟ ᱾
ᱦᱮᱸ ᱦᱮᱸ ᱾
ᱟᱨ ᱟᱯᱮ ᱫᱚ ᱪᱮᱫ ᱠᱚ ᱯᱮ ᱯᱤ
ᱦᱮᱸ ᱟᱞᱮ ᱦᱚᱸ, ᱦᱮᱸ ᱦᱮᱸ ᱟᱞᱮ ᱦᱚᱸ ᱡᱤᱞ ᱦᱚᱸ ᱞᱮ ᱡᱤᱞ ᱯᱤᱴᱷᱟᱹᱭ ᱜᱮᱭᱟᱞᱮ ᱟᱫᱚ, ᱥᱩᱱᱩᱢ ᱯᱤᱴᱷᱟᱹ ᱠᱚᱫᱚ ᱚᱱᱟ ᱥᱮᱛᱟᱜ ᱨᱮ ᱮᱸ ᱜᱚᱜᱚ ᱛᱟᱠᱚ ᱢᱟᱱᱮ ᱛᱳᱯᱳ ᱵᱟᱲᱟ ᱠᱟᱛᱮᱫ, ᱟᱫᱚ ᱵᱟᱵᱟ ᱦᱚᱲ ᱛᱟᱠᱚ ᱦᱚᱸᱠᱚ ᱛᱳᱯᱳ ᱵᱟᱲᱟ ᱠᱟᱛᱮᱜ ᱟᱫᱚ ᱫᱚ ᱢᱟᱱᱮ ᱡᱟᱦᱟᱸ, ᱟᱫᱣᱟ ᱪᱟᱣᱞᱮ ᱨᱮᱱᱟᱜ ᱡᱟᱦᱟᱸ ᱢᱟᱱᱮ, ᱰᱷᱤᱝᱠᱤ ᱛᱮᱞᱮ ᱟᱨᱚ ᱫᱚᱞᱮ ᱞᱟᱹᱦᱩᱫᱟ ᱛᱟᱦᱚᱞᱮ ᱚᱱᱟ ᱞᱟᱹᱦᱩᱜ ᱠᱟᱛᱮᱜ, ᱚᱱᱟ ᱦᱚᱞᱚᱝ ᱜᱮᱞᱮ ᱟᱫᱚᱞᱮ ᱮᱸᱻ ᱤᱭᱟᱹᱭᱟ ᱢᱟᱱᱮ ᱯᱤᱴᱷᱟᱹᱭᱟᱞᱮ ᱟᱨ ᱚᱱᱟᱜᱮ ᱦᱟᱯᱲᱟᱢ ᱠᱚ ᱜᱤᱰᱤ ᱵᱟᱲᱟ ᱟᱠᱚ ᱦᱩᱭᱩᱜᱼᱟ ᱦᱮᱸ, ᱚᱝᱠᱟ ᱵᱷᱟᱵ ᱛᱮᱜᱮ ᱟᱨ ᱛᱟᱨ ᱯᱚᱨᱮ ᱟᱫᱚ ᱢᱟᱱᱮ ᱟᱞᱮ ᱥᱮᱫ ᱫᱚ ᱚᱱᱟ ᱯᱩᱨᱠᱩᱞ ᱢᱮᱞᱟ ᱠᱚ ᱦᱩᱭᱩᱜ ᱜᱮᱭᱟ ᱛᱟᱦᱚᱞᱮ ᱢᱮᱞᱟ ᱧᱮᱞ ᱠᱚᱞᱮ ᱪᱟᱞᱟᱜ ᱜᱮᱭᱟ ᱾ ᱦᱮᱸ ᱾ ᱚᱱᱠᱟ ᱞᱮᱠᱟ ᱟᱯᱮ ᱛᱟᱦᱚᱞᱮ ᱚᱝᱠᱟ ᱢᱟᱨᱟᱝ ᱢᱮᱞᱟ ᱫᱚ ᱦᱳᱭᱳᱜ ᱜᱮᱭᱟ ᱥᱮ ᱵᱟᱝ ᱦᱳᱭᱳᱜᱼᱟ?
ᱦᱮᱸ ᱢᱮᱞᱟ ᱞᱮᱠᱟ ᱛᱚ ᱟᱞᱮ ᱥᱮᱫ ᱫᱚ ᱱᱚᱝᱠᱟ ᱥᱩᱨ ᱥᱩᱯᱩᱨ ᱥᱩᱨ ᱥᱩᱯᱩᱨ ᱨᱮᱫᱚ ᱦᱟᱸᱜ ᱚᱝᱠᱟ ᱢᱟᱨᱟᱝ ᱧᱚᱜ ᱢᱮᱞᱟ ᱫᱚ ᱵᱟᱝ ᱦᱩᱭᱩᱜ ᱜᱮᱭᱟ, ᱟᱨ ᱢᱟᱱᱮ ᱟᱞᱮ ᱟᱹ ᱛᱩ ᱫᱤᱥᱚᱢ ᱟᱛᱩ ᱫᱤᱥᱚᱢ ᱠᱷᱚᱱ ᱞᱟᱹᱭ ᱞᱮᱠᱷᱟᱱ ᱠᱟᱹᱴᱤᱡ ᱪᱟᱞᱟᱣ ᱧᱚᱜ ᱦᱩᱭᱩᱜᱼᱟ, ᱚᱸᱰᱮ ᱠᱟᱹᱴᱤᱡ ᱢᱟᱨᱟᱝ ᱧᱚᱜ ᱢᱮᱞᱟ ᱦᱩᱭᱩᱜᱼᱟ ᱟᱸᱡᱚᱢ ᱠᱟᱫᱟ ᱵᱤᱱ ᱥᱮ ᱵᱟᱝᱟ᱾ ᱱᱚᱣᱟ ᱫᱚ ᱚᱱᱟ ᱯᱩᱡᱟ ᱥᱚᱢᱚᱭ ᱡᱟᱦᱟᱸ ᱫᱩᱨᱜᱟ ᱯᱩᱡᱟᱹ ᱦᱩᱭᱩᱜᱼᱟ ᱩᱱ ᱥᱚᱢᱚᱭ ᱜᱮ ᱦᱟᱸᱜ ᱦᱩᱭᱩᱜᱼᱟ᱾ ᱟᱸᱡᱚᱢ ᱠᱟᱫᱟ ᱵᱤᱱ ᱥᱮ ᱵᱟᱝᱟ ᱪᱷᱟᱛᱱᱟ ᱯᱟᱨᱵᱚᱱ ᱦᱩᱭᱩᱜ ᱜᱮᱭᱟ ᱟᱞᱮ ᱫᱤᱥᱚᱢ ᱥᱮᱫ ᱫᱚ ᱦᱮᱸ, ᱟᱨ ᱚᱱᱟ ᱦᱮᱸ ᱚᱱᱟ ᱠᱚᱜᱮ ᱦᱟᱸᱜ ᱚᱱᱟ ᱧᱮᱞ ᱡᱚᱝ ᱞᱮᱠᱟ ᱛᱮᱫᱚ ᱢᱟᱨᱟᱝ ᱟᱠᱟᱨ ᱛᱮᱫᱚ ᱦᱟᱸᱜ ᱦᱩᱭᱩᱜᱼᱟ, ᱟᱫᱚ ᱟᱯᱮ ᱫᱤ ᱥᱚᱢ ᱜᱮ ᱚᱠᱟ ᱞᱮᱠᱟ ᱪᱮᱫ, ᱚᱝᱠᱟ ᱪᱮᱫ ᱢᱮᱞᱟ ᱠᱚ ᱚᱝᱠᱟ ᱢᱟᱨᱟᱝ ᱧᱚᱜᱚᱜ ᱦᱩᱭᱩᱜᱼᱟ?
ᱦᱮᱸ ᱟᱞᱮ ᱥᱮᱜ ᱫᱚ ᱱᱚ ᱢᱟᱨᱟᱝ ᱯᱚᱨᱚᱵᱽ ᱵᱚᱞᱛᱮ ᱫᱚ ᱮᱠᱷᱚᱱ ᱟᱵᱚᱣᱟᱜ ᱥᱟᱨᱚᱣᱟ ᱥᱮᱨᱣᱟᱨ ᱨᱮ ᱡᱟᱦᱟᱸ ᱠᱚ ᱧᱟᱢᱚᱜᱼᱟ ᱛᱩᱢᱫᱟᱹᱜ, ᱴᱟᱢᱟᱠ ᱟᱨᱚ ᱵᱟᱱᱟᱢ ᱠᱚᱨᱛᱟᱞ ᱠᱚ, ᱟᱨᱚ ᱥᱟᱠᱟᱣᱟ ᱠᱚ ᱡᱚᱛᱚ ᱜᱮ ᱧᱟᱢᱚᱜᱼᱟ ᱚᱱᱟ, ᱛᱚ ᱚᱱᱟ ᱯᱟᱴᱟᱵᱤᱸᱫᱟᱹ ᱾ ᱦᱮᱸ ᱯᱟᱛᱟᱵᱤᱸᱫᱟᱹ ᱯᱟᱛᱟ ᱡᱟᱦᱟᱸ ᱦᱩᱭᱩᱜᱼᱟ ᱦᱮᱸ ᱞ, ᱚᱱᱟ ᱚᱸᱰᱮ ᱟᱞᱮ ᱠᱷᱚᱱᱟᱜ ᱫᱚ ᱫᱚᱢᱮ ᱫᱚ ᱵᱟᱝ ᱥᱟᱺᱜᱤᱧᱟ ᱥᱩᱨ ᱜᱮᱭᱟ, ᱟᱨ ᱛᱟᱦᱚᱞᱮ ᱚᱱᱟᱜᱮ ᱠᱷᱚᱱ ᱫᱚ ᱢᱟᱨᱟᱝ ᱯᱚᱨᱚᱵᱽ ᱦᱤᱥᱟᱹᱵᱽ ᱛᱮᱫᱚ ᱟᱞᱮᱭᱟᱜ ᱫᱚ ᱚᱱᱟᱜᱮ, ᱟᱨ ᱱᱚᱛᱮ ᱱᱚᱣᱟ ᱤᱭᱟᱹ ᱠᱚᱫᱚ ᱢᱮᱱᱟᱜ ᱜᱮᱭᱟ, ᱟᱵᱟᱣᱟᱜ ᱚᱱᱟ ᱵᱩᱨᱩ ᱵᱚᱸᱜᱟ ᱠᱚ, ᱦᱮᱸ᱾
ᱟᱪᱪᱷᱟ᱾
ᱚᱝᱠᱟ ᱞᱮᱠᱟ᱾
ᱢᱟᱱᱮ ᱧᱮᱞᱚᱜ ᱠᱟᱱᱟ ᱱᱚᱜᱼᱚᱭ ᱠᱤᱪᱷᱩ ᱫᱤᱱ ᱢᱟᱲᱟᱝ ᱞᱟᱹᱭᱞᱮᱠᱷᱟᱱ ᱵᱟᱨ ᱦᱟᱯᱛᱟ ᱜᱟᱱ ᱥᱮ ᱯᱮ ᱦᱟᱯ ᱛᱟ ᱜᱟᱱ ᱦᱩᱭᱱᱟ, ᱵᱩᱨᱩ ᱵᱚᱸᱜᱟ ᱢᱟ ᱯᱟᱨᱚᱢᱮᱱᱟ ᱟᱫᱚ ᱵᱩᱨᱩ ᱵᱚᱸᱜᱟ ᱱᱤᱭᱟᱹ ᱫᱷᱟᱣ ᱫᱚ ᱧᱮᱞ ᱡᱚᱝ ᱞᱮᱠᱟᱛᱮ ᱪᱟᱞᱟᱣ ᱞᱮᱱ ᱛᱟᱦᱮᱸᱫ ᱟᱵᱤᱱ ᱥᱮ ᱵᱟᱝ ᱜᱮ?
ᱵᱟᱝ ᱵᱟᱝ ᱱᱤᱭᱟᱹ ᱫᱷᱟᱣ ᱫᱚ ᱵᱟᱹᱞᱤᱧ ᱪᱟᱞᱟᱣ ᱫᱟᱲᱮ ᱠᱟᱣᱫᱟ ᱟᱫᱚ ᱪᱟᱞᱟᱜ ᱨᱮᱱᱟᱜ ᱜᱮ ᱫᱚᱢᱮ ᱠᱩᱨᱩᱢᱩᱴᱩ ᱛᱟᱦᱮᱸᱜ ᱠᱟᱱᱟ ᱞᱟᱦᱟ ᱠᱷᱚᱱᱟᱜ ᱜᱮ ᱟᱫᱚ ᱜᱟᱹᱲᱤ ᱠᱚᱦᱚᱸ ᱞᱮ ᱨᱤᱡᱟᱹᱵᱷ ᱞᱮᱫᱟ ᱟᱫᱚ ᱡᱮ ᱪᱟᱞᱟᱜ ᱦᱩᱭᱩᱜᱼᱟ, ᱟᱫᱚ ᱚᱝᱠᱟ ᱜᱮ ᱚᱲᱟᱜ ᱨᱮ ᱜᱚᱜᱚᱣᱟᱜ ᱢᱟᱱᱮ ᱠᱟᱹᱴᱤᱡ ᱥᱟᱨᱤᱨᱤᱠ ᱠᱟᱹᱴᱤᱡ ᱜᱳᱞᱢᱟᱞ ᱦᱩᱭ ᱞᱮᱱᱟ ᱟᱫᱚᱼᱼ ᱤᱱᱟᱹ ᱠᱷᱟᱹᱛᱤᱨ ᱦᱚᱥᱯᱤᱴᱟᱞ ᱨᱮ ᱞᱮ ᱵᱷᱚᱨᱛᱤ ᱞᱮᱫᱮᱭᱟ ᱟᱫᱚ ᱚᱱᱟ ᱠᱷᱟᱹᱛᱤᱨ ᱜᱮ ᱵᱟᱹᱞᱤᱧ ᱪᱟᱞᱟᱣ ᱫᱟᱲᱮ ᱠᱟᱣᱫᱟ᱾
ᱟᱪᱪᱷᱟ᱾
ᱚᱱᱠᱟ ᱞᱮᱠᱟ᱾ ᱛᱟᱦᱚᱞᱮ ᱟᱹᱵᱤᱱ ᱫᱚ ᱚᱱᱟ ᱢᱮᱞᱟ ᱠᱚᱵᱤᱱ ᱪᱟᱞᱟᱣ ᱵᱟᱲᱟᱜ ᱜᱮᱭᱟ ᱥᱮ ᱵᱟᱝ?
ᱢᱮᱞᱟ ᱠᱚ ᱫᱚ ᱪᱟᱞᱟᱣ ᱫᱚ ᱪᱟᱞᱟᱣ ᱵᱟᱲᱟ ᱦᱩᱭᱩᱜ ᱜᱮᱭᱟ ᱟᱫᱚᱼᱼ ᱚᱱᱮᱞᱤᱧ ᱞᱟᱹᱭ ᱠᱮᱜᱼᱟ ᱡᱟᱦᱟᱸ ᱟᱞᱮᱥᱮᱫ ᱨᱮ ᱡᱟᱦᱟᱸ ᱪᱷᱟᱛᱱᱟ ᱯᱟᱨᱵᱚᱱ ᱦᱩᱭᱩᱜᱼᱟ ᱚᱱᱟᱼᱼ ᱚᱸᱰᱮ ᱫᱚ ᱦᱟᱸᱜ ᱟᱹᱞᱤᱧ ᱫᱚ ᱵᱟᱝᱞᱤᱧ ᱥᱮᱱ ᱵᱟᱲᱟ ᱟᱠᱟᱱ ᱜᱮᱭᱟ ᱟᱹᱞᱤᱧ ᱫᱚ ᱵᱟᱭᱨᱮ ᱨᱮᱜᱮᱞᱤᱧ ᱛᱟᱦᱮᱱ ᱜᱮᱭᱟ ᱛᱚᱼᱼ ᱟᱹᱵᱤᱱ ᱡᱮᱢᱚᱱ ᱵᱤᱱ ᱞᱟᱹᱭ ᱠᱮᱫᱼᱟ ᱯᱟᱴᱟᱵᱤᱸᱷᱟᱹ ᱢᱮᱞᱟ ᱚᱱᱟ ᱚᱸᱰᱮᱜᱤ ᱦᱟᱱᱟ ᱪᱮᱠᱷᱟ ᱡᱚᱠᱷᱚᱱ ᱪᱟᱞᱟᱣᱮᱱ ᱥᱮᱨᱢᱟ ᱜᱮ ᱚᱸᱰᱮ ᱜᱮ ᱢᱤᱫ ᱫᱷᱟᱣ ᱞᱤᱧᱼᱼ ᱪᱟᱞᱟᱣ ᱞᱮᱱ ᱛᱟᱦᱮᱸᱜᱼᱟ ᱧᱮᱞ ᱟᱹᱜᱩ ᱠᱮᱫᱟᱞᱤᱧᱼᱼ ᱞᱟᱹᱭ ᱟᱠᱚ ᱛᱚ ᱢᱟᱱᱮ ᱟᱹᱰᱤ ᱢᱟᱨᱟᱝ ᱧᱚᱜ ᱛᱮ ᱦᱩᱭᱩᱜᱼᱟ ᱟᱨ ᱥᱮᱨᱮᱧ ᱠᱚᱨᱮ ᱦᱚᱸᱞᱤᱧ ᱟᱸᱡᱚᱢ ᱵᱟᱲᱟ ᱟᱠᱟᱫ ᱜᱮᱭᱟ᱾ ᱟᱫᱚᱞᱤᱧ ᱞᱟᱹᱭ ᱮᱟ ᱢᱤᱫ ᱫᱷᱟᱣ ᱜᱟᱱ ᱧᱮᱞ ᱟᱹᱜᱩ ᱠᱟᱜ ᱠᱷᱟᱱ ᱪᱮᱫ ᱞᱮᱠᱟ ᱦᱩᱭ ᱠᱚᱜᱼᱟ ᱟᱨᱼᱼ ᱚᱸᱰᱮ ᱜᱮᱞᱤᱧ ᱧᱮᱞ ᱟᱠᱟᱫᱟ ᱦᱟᱱᱟ ᱫᱷᱟ ᱪᱟᱞᱟᱣᱮᱱ ᱥᱮᱨᱢᱟ ᱟᱨ ᱱᱤᱭᱟᱹ ᱫᱷᱟᱣ ᱵᱩᱨᱩ ᱵᱚᱸᱜᱟ ᱪᱟᱞᱟᱣ ᱨᱮᱱᱟᱜᱼᱼ ᱤᱪᱪᱷᱟᱹ ᱟᱹᱰᱤᱜᱟᱱ ᱜᱮ ᱛᱟᱦᱮᱸ ᱠᱟᱱᱟ ᱟᱫᱚᱼᱼ ᱱᱚᱜᱼᱚ ᱱᱚᱝᱼᱠᱟ ᱫᱚᱢᱮ ᱫᱤᱱ ᱫᱤᱱ ᱥᱟᱨᱟᱜ ᱜᱮ ᱫᱟᱜ ᱡᱟᱯᱩᱫ ᱠᱮᱫᱟᱭ ᱛᱚ ᱵᱟᱝᱞᱤᱧ ᱥᱮᱱ ᱫᱟᱲᱮᱭᱟᱫᱟ ᱟᱨ ᱚᱱᱟ ᱥᱟᱶ ᱥᱟᱶ ᱛᱮ ᱟᱹᱞᱤᱧᱟᱜ ᱵᱤᱱᱤᱰᱼᱼ ᱠᱚᱦᱚᱸ ᱛᱟᱦᱮᱸ ᱠᱟᱱᱟ ᱚᱱᱟ ᱥᱚᱢᱚᱭ ᱨᱮᱜᱮ ᱟᱫᱚ ᱚᱱᱟ ᱠᱷᱟᱹᱛᱤᱨ ᱛᱮ ᱵᱟᱝᱞᱤᱧ ᱥᱮᱱ ᱫᱟᱲᱮᱭᱟᱫᱟ ᱟᱫᱚ ᱢᱚᱱᱮ ᱦᱩᱭᱩᱜᱼᱼ ᱠᱟᱱᱟ ᱠᱟᱞᱚᱢ ᱠᱚᱛᱮ ᱧᱮᱞ ᱟᱹᱜᱩ ᱨᱮᱱᱟᱜ
ᱦᱳᱭ ᱦᱳᱭ ᱦᱳᱭ ᱦᱮᱸ ᱢᱟᱱᱮ ᱱᱚᱣᱟ ᱟᱵᱚᱣᱟᱜ ᱡᱟᱦᱟᱸ ᱠᱚ ᱟᱵᱚᱼᱼ ᱞᱟᱹᱠᱛᱤᱭᱟᱱ ᱯᱚᱨᱚᱵᱽ ᱠᱟᱱᱟ ᱚᱱᱟ ᱠᱚᱫᱚ ᱧᱮᱞ ᱫᱚᱨᱠᱟᱨ ᱠᱟᱱ ᱜᱮᱭᱟ ᱦᱮᱸ ᱟᱫᱚ ᱵᱟᱝ ᱧᱮᱞ ᱞᱮᱠᱷᱟᱱ ᱠᱟᱹᱴᱤᱡᱼᱼ ᱮᱸ ᱢᱟᱱᱮ ᱪᱮᱫ ᱞᱤᱧ ᱞᱟᱹᱭᱟ ᱢᱟᱱᱮᱼᱼ ᱠᱚ ᱧᱮᱞ ᱞᱮᱠᱷᱟᱱ ᱮᱻ ᱯᱚᱨᱮᱨ ᱠᱷᱮᱛᱨᱮ ᱟᱨᱚ ᱵᱚᱦᱩ ᱠᱤᱪᱷᱩ ᱵᱱ ᱥᱮᱬᱟᱭᱟ ᱟᱨᱚᱵᱤᱱ ᱵᱩᱡᱟ ᱡᱮ ᱱᱚᱣᱟ ᱱᱚᱣᱟ ᱱᱚᱝᱠᱟ ᱵᱮᱯᱟᱨ ᱦᱮᱸ ᱟᱨ ᱛᱟᱦᱚᱞᱮ ᱚᱱᱟ ᱮᱼᱼ ᱟᱯᱮᱥᱮᱫ ᱫᱚ ᱚᱱᱟ ᱯᱨᱳᱜᱨᱟᱢ ᱠᱚ ᱦᱩᱭᱩᱜ ᱜᱮᱭᱟ ᱥᱮ ᱵᱟᱝ ᱯᱟᱛᱟ ᱮᱱᱮᱡ ᱠᱚ ᱟᱨᱚ ᱱ ᱠᱤᱪᱷᱩ ᱯᱨᱳᱜᱨᱟᱢ ᱠᱚᱼᱼ
ᱦᱮᱸ ᱟᱞᱮᱥᱮᱫ ᱫᱚ ᱜ ᱚᱱᱠᱟ ᱯᱟᱛᱟ ᱮᱱᱮᱡ ᱠᱚᱫᱚ ᱦᱩᱭᱩᱜ ᱜᱮᱭᱟ ᱪᱷᱴᱚᱼᱼ ᱠᱷᱟᱴᱚ ᱦᱩᱭᱩᱜ ᱜᱮᱭᱟ ᱚᱱᱠᱟ ᱢᱟᱨᱟᱝ ᱟᱠᱟᱨ ᱛᱮᱫᱚ ᱵᱟᱝᱟ ᱟᱞᱮᱥᱮᱫ ᱫᱚ ᱚᱱᱮ ᱵᱞᱼᱼ ᱱᱮᱛᱟᱨ ᱫᱤᱱ ᱢᱟ ᱦᱟᱜ ᱵᱚᱞ ᱮᱱᱮᱡ ᱠᱚ ᱡᱟᱹᱥᱛᱤ ᱠᱟᱭᱛᱮ ᱦᱩᱭᱩᱜᱼᱟ ᱵᱚᱞ ᱮᱱᱮᱡ ᱠᱚ ᱦᱩᱭᱩᱜᱼᱟ ᱚᱱᱟ ᱥᱟᱶ ᱥᱟᱶ ᱛᱮᱼᱼ ᱯᱟᱛᱟ ᱮᱱᱮᱡ ᱠᱚᱠᱚ ᱫᱚᱦᱚᱭ ᱜᱮᱭᱟ ᱠᱚ ᱟᱨ ᱱᱚᱝᱠᱟ ᱥᱯᱳᱨᱴᱥ ᱠᱚᱦᱚᱸ ᱠᱚ ᱫᱚᱦᱚᱭ ᱜᱮᱭᱟ᱾ ᱚ ᱦᱮᱸ ᱤᱱᱟᱹ ᱠᱚᱜᱮ ᱟᱨ ᱚᱱᱠᱟ ᱢᱟᱨᱟᱝ ᱧᱚᱜ ᱛᱮᱫᱚ ᱦᱟᱜ ᱚᱱᱠᱟ ᱫᱚ ᱵᱟᱝ ᱦᱩᱭᱩᱜᱼᱟ᱾ ᱟᱫᱚ ᱟᱯᱮ ᱫᱤᱥᱚᱢ ᱜᱮ ᱚᱠᱟᱞᱮᱠᱟ ᱟᱯᱮ ᱥᱮᱫ ᱜᱮ?
ᱦᱮᱸ ᱦᱮᱸ ᱟᱞᱮ ᱥᱮᱫ ᱦᱚᱸ ᱚᱱᱠᱟ᱾ ᱟᱞᱮᱥᱮᱫ ᱢᱟ ᱚᱱᱟ ᱫᱚ ᱟᱹᱰᱤ ᱵᱷᱟᱜᱤ ᱵᱷᱟᱵ ᱛᱮᱜᱮ ᱦᱩᱭᱩᱜᱳᱜᱼᱟ ᱤᱱᱟᱹ ᱠᱷᱟᱹᱛᱤᱨ ᱜᱮᱞᱤᱧ ᱞᱟᱹᱭ ᱠᱮᱫᱟ᱾ ᱟᱻ ᱯᱟᱛᱟ ᱮᱱᱮᱡ ᱫᱚ ᱟᱞᱮ ᱫᱚ. ᱢᱟᱱᱮ ᱥᱩᱠᱨᱤ ᱠᱷᱟᱹᱥᱤ ᱞᱮ ᱮᱢᱟ ᱠᱚᱣᱟ ᱯᱮᱨᱟᱹᱭᱤᱡᱽ ᱠᱚᱫᱚ ᱯᱷᱟᱥ ᱥᱮᱠᱮᱱ ᱛᱷᱟᱰ ᱟᱫᱚᱼᱼ ᱟ ᱟᱴᱚᱴᱤ ᱫᱚᱥᱴᱤ ᱟ ᱢᱟᱱᱮᱼᱼ ᱦᱮ ᱤᱭᱟᱹ ᱴᱤᱢ ᱞᱮ ᱦᱟᱛᱟᱣ ᱠᱚᱣᱟ ᱟᱫᱚᱼᱼ ᱟᱞᱮ ᱫᱚ ᱚᱱᱟ ᱮᱱᱴᱨᱤ ᱠᱚᱫᱚ ᱵᱟᱞᱮ ᱦᱟᱛᱟᱣᱟ ᱵᱚᱨᱚᱱᱛᱚ ᱡᱟᱦᱟᱸᱭᱼᱼ ᱠᱚᱠᱚ ᱦᱤᱡᱩᱜᱼᱟ ᱯᱟᱴᱤᱥᱤᱯᱮᱴ ᱟᱠᱚ ᱩᱱᱠᱩ ᱫᱚ ᱟᱫᱚᱼᱼ ᱟᱨᱞᱮ ᱚᱱᱟ ᱤᱭᱟᱹ ᱞᱮ ᱮᱢᱟ ᱠᱚᱣᱟ ᱜᱟᱹᱰᱤ ᱵᱷᱟᱲᱟ ᱠᱚᱞᱮ ᱮᱢᱟ ᱠᱚᱣᱟ ᱡᱚᱢ ᱧᱩ ᱞᱮᱮ ᱮᱢᱟ ᱠᱚᱣᱟ ᱟᱨᱼᱼ ᱚᱱᱟ ᱯᱮᱨᱟᱭᱤᱡᱽ ᱞᱮ ᱮᱢᱟ ᱠᱚᱣᱟ ᱟᱨᱞᱮ ᱟᱨ ᱚᱱᱟ ᱥᱩᱨ ᱨᱮᱜᱮ ᱢᱮᱞᱟ ᱦᱩᱭᱩᱜᱼᱟ ᱚᱱᱟ ᱞᱮᱥᱟᱲ ᱦᱮᱫ ᱛᱮᱜᱮ ᱢᱟᱱᱮᱼᱼ ᱟᱵᱚ ᱠᱚᱨᱟᱣ ᱦᱚᱪᱚᱭᱟᱞᱮ ᱦᱮᱸ ᱚᱱᱠᱟ ᱞᱮᱠᱟ ᱚᱦ
ᱦᱩᱢ
ᱛᱟᱦᱚᱞᱮ ᱪᱟᱥᱵᱟᱥ ᱫᱚ ᱛᱤᱱ ᱫᱷᱟᱣ ᱛᱤᱱ ᱵᱟᱨ ᱯᱮ ᱪᱟᱥᱟ ᱵᱟᱹᱭ ᱫᱷᱚᱨᱚᱱ ᱪᱟᱥᱟ
ᱦᱮᱸ ᱟᱞᱮ ᱥᱮᱫ ᱫᱚ ᱫᱷᱚᱨᱚᱱ ᱨᱮᱦᱚᱸ ᱞᱮ ᱪᱟᱥ ᱜᱮᱭᱟ ᱟᱨ ᱱᱚᱭ ᱱᱮᱛᱟᱨ ᱫᱤᱱ ᱞᱮ ᱪᱟᱹᱥ ᱜᱮᱭᱟ ᱟᱞᱮ ᱥᱮᱫ ᱫᱚ ᱱᱚᱝᱠᱟ᱾ ᱫᱟᱜ ᱠᱚᱨᱮᱱᱟᱜ ᱩᱱᱟᱹᱜ ᱚᱵᱷᱟᱵᱽ ᱵᱟᱹᱱᱩᱜ ᱠᱟᱫᱟ ᱛᱚ ᱚᱱᱟᱛᱮ ᱫᱷᱚᱨᱚᱱ ᱫᱤᱱ ᱦᱚᱸ ᱦᱩᱲᱩ ᱪᱟᱥ ᱦᱩᱭᱩᱜ ᱜᱮᱭᱟ ᱟᱨ ᱡᱟᱦᱟᱸ ᱠᱚᱨᱮ ᱫᱟᱜ ᱵᱟᱹᱫ ᱛᱟᱦᱮᱱ ᱛᱟᱞᱮᱭᱟ ᱚᱱᱟ ᱠᱚᱨᱮ ᱫᱚ ᱦᱩᱲᱩ ᱞᱮ ᱪᱟᱥᱟ ᱟᱨ ᱡᱟᱦᱟᱸ ᱜᱷᱩᱴᱩ ᱵᱟᱹᱫᱽ ᱠᱚ ᱛᱟᱦᱮᱱᱟ ᱚᱱᱟ ᱠᱚᱨᱮ ᱫᱚ ᱦᱟᱸᱜ ᱟᱞᱮᱥᱮᱫ ᱫᱚ ᱡᱟᱹᱥᱛᱤ ᱠᱟᱭ ᱛᱮ ᱫᱚ ᱧᱮᱞ ᱧᱟᱢᱚᱜᱼᱟ ᱚᱱᱠᱟ ᱵᱟᱫᱟᱢ ᱠᱚ ᱠᱚ ᱪᱟᱥᱟ ᱡᱮᱢᱚᱱ ᱵᱟᱫᱟᱢ ᱠᱚ ᱛᱟ ᱯᱚᱨᱮ ᱠᱷᱚᱥᱞᱟ ᱠᱚ ᱛᱤᱞᱢᱤᱧ ᱠᱚᱞ ᱥᱟᱶ ᱥᱟᱶᱛᱮ ᱚᱱᱠᱟ ᱥᱚᱵᱡᱤ ᱠᱚᱦᱚᱸ ᱠᱚ ᱪᱟᱥ ᱜᱮᱭᱟ ᱦᱮᱸ ᱟᱨ ᱟᱯᱮ ᱥᱮᱫ ᱫᱚ ᱪᱮᱫ ᱞᱮᱠᱟ? ᱢᱤᱫ ᱫᱷᱟᱣ ᱯᱮ ᱪᱟᱥ ᱜᱮᱭᱟ ᱥᱮ
ᱦᱟᱸ ᱦᱟᱸ ᱟᱞᱮ ᱥᱮᱫ ᱫᱚ ᱚᱱᱠᱟ ᱞᱮᱠᱟ ᱫᱟᱜ ᱨᱮᱱᱟᱜ ᱚᱱᱠᱟᱱᱟᱜ ᱵᱮᱵᱚᱥᱛᱷᱟ ᱵᱟᱱᱩᱜᱼᱟ ᱟᱨ ᱫᱟᱜ ᱠᱚᱦᱚᱸ ᱫᱚᱢᱮ ᱠᱚᱥᱴᱚ ᱜᱮᱛᱟᱞᱮᱭᱟ ᱛᱟᱦᱞᱮ ᱟᱞᱮ ᱫᱚ ᱫᱷᱚᱨᱚᱱ ᱠᱚᱫᱚ ᱵᱟᱞᱮ ᱪᱟᱥ ᱜᱮᱭᱟ ᱟᱫᱚ ᱥᱚᱵᱡᱤ ᱠᱚᱫᱚ ᱦᱩᱭᱩᱜ ᱜᱮᱭᱟ ᱦᱩᱸ᱾ ᱥᱚᱵᱽᱡᱤ ᱠᱚᱫᱚ ᱮᱢᱱᱤ ᱩᱛᱩ ᱚᱲᱟᱜ ᱡᱚᱢ ᱞᱮᱠᱟ ᱫᱚ ᱦᱩᱭᱩᱜ ᱜᱮᱭᱟ ᱾
ᱟᱪᱪᱷᱟ,
ᱛᱟᱦᱚᱞᱮ ᱥᱚᱢᱚᱭ ᱠᱚᱢᱟ ᱟᱭᱢᱟ ᱦᱩᱭ ᱵᱟᱲᱟᱭᱮᱱᱟ ᱛᱟᱦᱮ ᱱᱤᱭᱟᱹ ᱜᱷᱟᱰᱤ ᱫᱚ ᱱᱚᱝᱠᱟ ᱜᱮ᱾ ᱟᱨᱚ ᱨᱚᱯᱚᱲ ᱦᱩᱭᱩᱜᱼᱟ᱾
ᱦᱮᱸᱻ ᱴᱷᱤᱠ ᱟᱪᱷᱮ ᱢᱟ᱾